ᱜᱚᱢᱠᱮ ᱡᱚᱦᱟᱨ
ᱦᱳᱭ ᱜᱚᱢᱠᱮ ᱡᱚᱦᱟᱨ ᱜᱮ ᱥᱟᱹᱜᱩᱱ ᱥᱮᱛᱟᱜ᱾
ᱦᱳᱭ ᱥᱟᱹᱜᱩᱱ ᱥᱮᱛᱟᱜ ᱜᱚᱢᱠᱮ᱾
ᱦᱳᱭ ᱟᱨ ᱨᱚᱲ ᱠᱚ ᱵᱮᱥᱠᱚᱡᱛᱮ ᱱᱟᱯᱟᱭ ᱥᱟᱺᱦᱤᱡ ᱟᱸᱡᱚᱢᱚᱜ
ᱦᱳᱭ ᱦᱳᱭ ᱟᱸᱡᱚᱢᱚᱜ ᱠᱟᱱᱟ᱾ ᱟᱹᱞᱤᱧ ᱟᱜ ᱨᱚᱲ ᱟᱸᱡᱚᱢᱚᱜ ᱠᱟᱱᱟ?
ᱦᱳᱭ ᱦᱳᱭ ᱮᱠᱫᱚᱢ ᱟᱹᱰᱤ ᱪᱮᱦᱨᱟ ᱟᱸᱡᱚᱢᱚᱜ ᱠᱟᱱᱟ᱾ ᱦᱮᱸ ᱛᱟᱦᱚᱞᱮ ᱜᱚᱢᱠᱮ ᱱᱟᱯᱟᱭ ᱜᱮᱭᱟ ᱵᱮᱱ ᱛᱚ?
ᱦᱳᱭ ᱦᱳᱭ ᱱᱟᱯᱟᱭ ᱜᱮ᱾
ᱦᱚᱸ ᱚᱲᱟᱜ ᱠᱚᱨᱮ?
ᱚᱲᱟᱜ ᱠᱚᱨᱮ ᱡᱚᱛᱚ ᱜᱮ ᱱᱟᱯᱟᱭ ᱜᱮ ᱱᱤᱛᱚᱜ, ᱱᱤᱛᱚᱜ ᱫᱚ ᱡᱚᱛᱚ ᱜᱮ ᱱᱟᱯᱟᱭ᱾ ᱱᱟᱯᱟᱭ ᱜᱮ ᱦᱮᱱᱟᱜ ᱠᱚᱣᱟ᱾
ᱟᱹᱞᱤᱧ ᱦᱚᱸ ᱱᱟᱯᱟᱭ ᱜᱮᱭᱟᱞᱤᱧ ᱟᱨ ᱚᱲᱟᱜ ᱠᱚᱨᱮ ᱦᱟᱸᱜ ᱱᱤᱛᱚᱜ ᱫᱚ ᱦᱟᱸᱜ ᱡᱚᱛᱚ ᱦᱚᱲ ᱜᱮᱞᱮ ᱱᱟᱯᱟᱭ ᱜᱮᱭᱟ᱾
ᱦᱳᱭ ᱦᱳᱭ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ᱾
ᱦᱳᱭ ᱦᱳᱭ ᱦᱳᱭ ᱦᱳᱭ᱾
ᱛᱟᱦᱚᱞᱮ ᱜᱚᱝᱠᱮ ᱫᱟᱹᱛᱟᱹᱱᱤ ᱦᱩᱛᱩᱢ ᱠᱚᱫᱚ ᱦᱩᱭᱱᱟᱥᱮ ᱵᱟᱝ
ᱵᱟᱝ ᱱᱚᱜᱼᱚᱭ ᱰᱟᱝᱨᱤ ᱪᱟᱞᱟᱣ ᱦᱩᱭᱩᱜᱼᱟ ᱫᱟᱜ ᱡᱚᱨᱚ ᱮᱟᱭ ᱛᱚ ᱟᱫᱚ ᱚᱱᱟ ᱠᱷᱟᱹᱛᱤᱨ ᱱᱟᱥᱮᱱᱟᱜ ᱫᱮᱨᱤ ᱧᱚᱜ ᱠᱟᱛᱮᱜ ᱪᱟᱞᱟᱜ ᱦᱩᱭᱩᱜ ᱠᱟᱱᱟ
ᱳ ᱦᱳᱭ ᱦᱳᱭ ᱦᱳᱭ ᱦᱮᱸ ᱫᱟᱜ ᱡᱟᱹᱲᱤ ᱫᱚ ᱦᱩᱭᱩᱜ ᱠᱟᱱ ᱜᱮᱭᱟ ᱟᱞᱮ ᱱᱚᱛᱮ ᱦᱚᱸ ᱧᱤᱫᱟᱹ ᱠᱷᱚᱱᱜᱮ ᱦᱟᱸᱜ ᱫᱟᱜ ᱡᱟᱹᱲᱤ ᱫᱚᱭ ᱮᱛᱚᱦᱚᱵ ᱠᱟᱫᱟᱭ᱾ ᱦᱮᱸ ᱟᱫᱚ ᱥᱮᱛᱟᱜ ᱠᱷᱚᱱ ᱛᱚ ᱞᱚᱦᱚᱫ ᱛᱚᱦᱟᱜ ᱵᱟᱭ ᱜᱟᱱᱚᱜᱟᱭ᱾ ᱦᱮᱸ ᱞᱚᱦᱚᱫ ᱞᱮᱱᱠᱷᱟᱱ ᱫᱚ ᱦᱟᱸᱜ ᱦᱳᱭ ᱢᱟᱸᱫᱟ ᱨᱩᱣᱟᱹ ᱠᱚ ᱡᱩᱴᱟᱹᱣ ᱟᱹᱱᱤᱡᱼᱟ᱾
ᱦᱳᱭ ᱦᱳᱭ᱾
ᱦᱮᱸ ᱟᱨ ᱢᱟᱸᱫᱟ ᱨᱩᱣᱟᱹ ᱠᱚ ᱡᱩᱴᱟᱹᱣ ᱞᱮᱱᱠᱷᱟᱱ ᱛᱚ ᱦᱟᱸᱜ ᱱᱤᱛᱚᱜ ᱢᱟ ᱜᱚᱢᱠᱮ ᱟᱫᱚ ᱠᱟᱹᱢᱤ ᱠᱟᱹᱥᱱᱤ ᱫᱤᱱ ᱠᱟᱱᱟ ᱛᱚ᱾
ᱦᱳᱭ ᱦᱳᱭ
ᱛᱟᱦᱟᱞᱮ ᱢᱟᱸᱫᱟ ᱨᱩᱣᱟᱹ ᱠᱚ ᱧᱟᱢ ᱞᱮᱠᱷᱟᱱ ᱦᱟᱜ ᱠᱟᱹᱢᱤ ᱠᱟᱹᱥᱱᱤ ᱫᱚ ᱵᱟᱭ ᱜᱟᱱᱚᱟᱭ ᱥᱮ
ᱮᱠᱟᱞ ᱮᱠᱟᱞ
ᱦᱳᱭ ᱦᱳᱭ ᱛᱟᱦᱚᱞᱮ ᱫᱚ ᱦᱟᱸᱜ ᱱᱤᱛᱚᱜ ᱫᱚᱫᱚ ᱵᱟᱝ ᱞᱚᱦᱚᱫ ᱜᱮᱦᱟᱸᱜ ᱫᱚ ᱮᱠᱴᱟ ᱫᱚ ᱵᱷᱟᱞᱤᱜᱼᱟ ᱱᱟᱯᱟᱭᱚᱜᱼᱟ ᱵᱟᱝ
ᱦᱳᱭ ᱦᱳᱭ ᱵᱟᱝ ᱞᱚᱦᱚᱫ ᱞᱮᱱᱠᱷᱟᱱ ᱜᱮ ᱵᱷᱟᱜᱮᱭᱟ
ᱦᱳᱭ ᱦᱳᱭ ᱦᱳᱭ ᱟᱨ ᱛᱟᱦᱞᱮ ᱜᱚᱝᱠᱮ ᱟᱯᱮ ᱥᱮᱫ ᱫᱚ ᱚᱱᱠᱟ ᱪᱟᱥ ᱠᱟᱹᱢᱤ ᱠᱚᱫᱚ ᱛᱤᱱᱟᱹᱜ ᱥᱮᱨᱮᱤᱧ ᱠᱮᱫᱟ ᱯᱮ
ᱪᱟᱥ ᱠᱟᱹᱢᱤ ᱠᱚᱫᱚ ᱚᱱᱠᱟ ᱱᱟᱥᱮ ᱤᱭᱟᱹ ᱮᱦᱚᱵ ᱜᱚᱫ ᱠᱟᱜ ᱞᱮ ᱟᱫᱚ ᱱᱚᱜᱚᱭ ᱟᱨ ᱱᱚᱜᱚᱭ ᱫᱟᱜ ᱡᱟᱹᱲᱤ ᱠᱷᱟᱹᱛᱤᱨ ᱱᱟᱥᱮᱱᱟᱜ ᱤᱭᱟᱹ ᱦᱩᱭ ᱟᱠᱟᱱᱟ
ᱚ ᱦᱳᱭ
ᱟᱹᱰᱤ ᱡᱚᱨ ᱫᱟᱜ ᱡᱟᱲᱤ ᱮᱫᱟᱭ, ᱫᱟᱜ ᱞᱮᱠᱷᱟᱱ ᱫᱚ ᱚᱱᱠᱟ ᱱᱤᱛᱚᱜ ᱫᱚ ᱟᱨᱚ ᱫᱟᱜ ᱵᱮᱥᱤ ᱜᱚᱫ ᱠᱟᱱᱟ ᱟᱫᱚ ᱵᱟᱝ ᱜᱟᱱᱚᱜ ᱠᱟᱱᱟ ᱱᱤᱛ
ᱳᱻᱳᱻ ᱛᱟᱦᱚᱞᱮ ᱫᱚ ᱜᱚᱝᱠᱮ ᱟᱯᱮᱮᱥᱮᱫ ᱫᱚ ᱦᱟᱸᱜ ᱫᱟᱜ ᱫᱚ ᱦᱟᱸᱜ ᱟᱹᱰᱤ ᱡᱟᱹᱥᱛᱤ ᱜᱮ ᱡᱟᱹᱲᱤ ᱟᱠᱟᱫᱟᱭ
ᱮᱠᱟᱞ ᱮᱠᱟᱞ ᱟᱹᱰᱤ ᱡᱟᱹᱥᱛᱤ ᱜᱮ ᱡᱟᱹᱲᱤ ᱠᱮᱼᱟᱭ ᱟᱫᱚ ᱱᱤᱛᱚᱜ ᱫᱚ ᱩᱱᱠᱩ ᱦᱟᱹᱠᱩ ᱠᱚᱠᱚ ᱛᱩᱫᱩᱜ ᱠᱟᱱᱟ ᱩᱱᱠᱩ ᱠᱚᱜᱮ ᱥᱟᱵ ᱪᱟᱞᱟᱜ ᱦᱩᱭᱩᱜ ᱠᱟᱱᱟ
ᱚ ᱟᱪᱪᱷᱟ ᱟᱪᱪᱷᱟ ᱵᱟᱭᱦᱟᱹᱲ ᱠᱚ ᱨᱮ ᱛᱟᱦᱚᱞᱮ ᱵᱷᱟᱞᱤ ᱜᱮ ᱦᱟᱠᱩ ᱩᱰᱩᱠ ᱠᱟᱱ ᱛᱟᱯᱮᱭᱟ ᱩᱸ
ᱵᱟᱸᱱ ᱠᱚᱨᱮᱱ ᱦᱟᱹᱠᱩ ᱠᱚᱠᱚ ᱛᱩᱫᱩᱜ ᱠᱟᱱᱟ ᱩᱱᱩᱠᱩ ᱜᱮ ᱥᱟᱨ ᱪᱟᱞᱟᱜ ᱦᱩᱭᱩᱜᱼᱟ
ᱟᱞᱮ ᱦᱟᱸᱜ ᱜᱚᱢᱠᱮ ᱟᱞᱮ ᱫᱚ ᱦᱟᱸᱜ ᱚᱱᱠᱟ ᱞᱮᱠᱟ ᱫᱚ ᱦᱟᱸᱜ ᱟᱹᱣᱨᱤ ᱡᱟᱹᱲᱤᱭᱟᱭ ᱛᱚᱵᱮ ᱦᱮᱸ ᱛᱮᱦᱤᱧᱮ ᱡᱟᱹᱲᱤ ᱞᱮᱠᱷᱟᱱ ᱜᱮ ᱦᱟᱸᱜ ᱯᱩᱠᱷᱨᱤ ᱠᱚᱫᱚ ᱦᱟᱸᱜ ᱵᱟᱸᱫᱷ ᱠᱚ ᱡᱟᱦᱟᱸ ᱛᱤᱱᱟᱹᱜ ᱢᱮᱱᱟᱜᱼᱟ ᱡᱚᱛᱚ ᱜᱮ ᱡᱟᱹᱱᱤᱡ ᱯᱮᱨᱮᱡᱚᱜᱼᱟ ᱦᱟᱸᱜ ᱩᱸ ᱛᱟᱦᱚᱞᱮ ᱜᱚᱝᱠᱮ ᱟᱯᱮ ᱥᱮᱱ ᱫᱚ ᱚᱱᱠᱟ ᱵᱤᱨ ᱵᱩᱨᱩ ᱠᱚᱫᱚ ᱢᱮᱱᱟᱜ ᱠᱟᱫᱟ ᱥᱮ ᱵᱟᱝ
ᱵᱤᱨ ᱠᱚ
ᱦᱳᱭ ᱵᱤᱨ ᱵᱩᱨᱩ ᱠᱚ
ᱦᱮᱱᱟᱹᱜ ᱫᱚ ᱦᱮᱱᱟᱜᱼᱟ ᱢᱮᱱᱠᱷᱟᱱ ᱱᱚᱝᱠᱟ ᱟᱹᱰᱤ ᱢᱟᱨᱟᱝ ᱢᱟᱨᱟᱝ ᱵᱤᱨᱵᱩᱨᱩ ᱵᱤᱨ ᱠᱚᱫᱚ ᱵᱟᱹᱱᱩᱜᱼᱟ
ᱟᱪᱪᱷᱟ ᱛᱟᱦᱚᱞᱮ ᱮᱢᱱᱤ ᱦᱩᱰᱤᱧ ᱦᱩᱰᱤᱧ ᱜᱮᱭᱟ ᱟᱫᱚ ᱨᱚᱦᱚᱭ ᱵᱤᱨ, ᱨᱚᱦᱟᱭ ᱵᱤᱨ ᱥᱮ ᱜᱚᱝᱠᱮ ᱚᱱᱟ ᱫᱚ ᱟᱡ ᱛᱮᱜᱮ ᱡᱟᱱᱟᱢ ᱟᱠᱟᱱᱟ
ᱚᱱᱟ ᱠᱚᱫᱚ ᱨᱚᱦᱚᱭ ᱨᱮᱭᱟᱜ ᱜᱮ
ᱚ ᱟᱪᱪᱷᱟ ᱟᱪᱪᱷᱟ ᱟᱪᱪᱷᱟ ᱚᱸᱲᱮ ᱫᱚ ᱪᱮᱫ ᱞᱮᱠᱟᱱ ᱪᱮᱫ ᱡᱟᱹᱛ ᱨᱮᱱᱟᱜ ᱫᱟᱨᱮ ᱠᱚ ᱢᱮᱱᱟᱜ ᱟᱠᱟᱫᱟ
ᱚᱱᱠᱟ ᱧᱮᱞ ᱞᱮᱠᱷᱟᱱ ᱫᱚ ᱟᱞᱮ ᱥᱮᱫ ᱫᱚ ᱚᱱᱮ ᱥᱟᱨᱡᱚᱢ ᱫᱟᱨᱮ ᱦᱚᱸ ᱢᱮᱱᱟᱜᱼᱟ ᱚᱱᱟ ᱥᱟᱶᱛᱮ ᱢᱤᱫ ᱵᱟᱨ ᱛᱮᱨᱮᱞ ᱛᱟᱨᱚᱜ ᱵᱮᱞᱮ ᱠᱚᱦᱚᱸ ᱢᱮᱱᱟᱜᱼᱟ
ᱚ ᱟᱪᱪᱷᱟ ᱟᱪᱪᱷᱟ ᱟᱹᱰᱤ ᱱᱟᱯᱟᱭ ᱦᱮᱸ ᱪᱮᱫᱟᱜ ᱥᱮ ᱛᱮᱨᱮᱞ ᱛᱟᱨᱚᱵ ᱫᱚ ᱦᱟᱸᱜ ᱱᱮᱛᱟᱨ ᱫᱚ ᱦᱟᱸᱜ ᱚᱱᱠᱟ ᱞᱮᱠᱟᱱ ᱫᱚ ᱨᱚᱦᱚᱭ ᱵᱤᱨ ᱨᱮᱫᱚ ᱵᱟᱝ ᱧᱮᱞᱚᱜ ᱠᱟᱱᱟ ᱚᱱᱟ ᱵᱟᱝ ᱠᱚ ᱨᱚᱦᱚᱭ ᱫᱟ ᱥᱮ ᱱᱚᱣᱟ ᱠᱚᱫᱚ ᱦᱟᱸ ᱮᱠᱟᱞ ᱟᱵᱚᱣᱟᱜ ᱨᱚᱦᱚᱭ ᱫᱚᱨᱠᱟᱨ ᱠᱟᱱᱟ ᱚᱸᱱᱰᱮ ᱠᱷᱚᱱ ᱫᱚ ᱡᱚ ᱵᱤᱞᱤ ᱠᱚᱵᱚᱱ ᱧᱟᱢ ᱫᱟ ᱦᱮᱸ ᱯᱨᱮᱱ ᱟᱨ ᱚᱱᱟ ᱠᱚᱫᱚ ᱦᱟᱸᱜ ᱵᱤᱱᱟᱹ ᱥᱟᱨ ᱨᱮᱱᱟᱜ ᱛᱚ ᱦᱮᱸ ᱦᱚᱲᱢᱚ ᱦᱚᱲᱢᱚ ᱞᱟᱹᱜᱤᱫ ᱫᱚ ᱟᱹᱰᱤ ᱵᱷᱟᱜᱤ ᱡᱤᱱᱤᱥ ᱠᱟᱱᱟ ᱚᱱᱟ ᱠᱚᱫᱚ
ᱦᱳᱭ ᱻ ᱦᱳᱭ
ᱦᱮᱸ ᱛᱟᱞᱮ ᱵᱚᱭᱦᱟ, ᱜᱚᱝᱠᱮ ᱟᱞᱮ ᱥᱮᱱ ᱜᱮ ᱦᱤᱡᱩᱜ ᱯᱮ ᱟᱞᱮᱥᱮᱱ ᱫᱚ ᱦᱟᱸᱜ ᱵᱤᱨ ᱵᱩᱨᱩ ᱵᱩᱨᱩ ᱢᱮᱱᱟᱜ ᱠᱟᱫᱟ ᱛᱚ, ᱟᱞᱮ ᱴᱷᱮᱱ ᱫᱚ ᱥᱮᱬᱟ ᱥᱮᱬᱟ ᱵᱤᱨ ᱵᱩᱨᱩ ᱢᱮᱱᱟᱜ ᱟᱠᱟᱫᱟ ᱦᱮᱸ ᱥᱟᱨᱡᱚᱢ ᱵᱤᱨ ᱦᱚ ᱦᱳᱭ ᱥᱟᱨᱡᱚᱢ ᱵᱤᱨ ᱦᱚᱸ ᱟᱹᱰᱤ, ᱥᱮᱬᱟ ᱥᱮᱬᱟ ᱢᱮᱱᱟᱜ ᱟᱠᱟᱫ, ᱛᱟᱞᱮᱭᱟ ᱟᱫᱚ ᱱᱤᱛᱚᱜ ᱫᱚ ᱱᱚᱝᱠᱟ ᱦᱩᱭᱩᱜ ᱠᱟᱱᱟ ᱱᱚᱜᱚᱭ ᱫᱟᱜ ᱠᱮᱫᱟᱭ ᱛᱚ ᱛᱟᱦᱞᱮ ᱱᱤᱛᱳᱜ ᱩᱫ ᱟᱨ ᱯᱩᱴᱠᱟᱹ ᱫᱚᱢᱮ ᱠᱚ ᱚᱢᱚᱱᱚᱜ ᱠᱟᱱᱟ
ᱟᱪᱪᱷᱟ ᱟᱪᱪᱷᱟ ᱟᱹᱰᱤ ᱱᱟᱯᱟᱭ ᱟᱹᱰᱤ ᱪᱟᱞᱟᱜ ᱦᱩᱭᱩᱜᱼᱟ
ᱛᱟᱞᱮ ᱦᱟᱸᱜ ᱮᱠᱷᱚᱱ ᱫᱚ ᱦᱟᱸᱜ ᱵᱟᱡᱟᱨ ᱨᱮᱞᱮ ᱟᱠᱷᱨᱤᱧᱮᱫ ᱠᱚᱣᱟ ᱢᱚᱴᱟ ᱢᱩᱴᱤ ᱵᱷᱟᱞᱤ ᱜᱚᱱᱚᱝ ᱛᱮ ᱟᱠᱷᱨᱤᱧ ᱦᱩᱭᱩᱜ ᱠᱟᱱᱟ ᱦᱮᱸ ᱛᱟᱦᱚᱞᱮ ᱠᱷᱟᱱ ᱫᱚ ᱟᱯᱮ ᱥᱮᱱ ᱫᱚ ᱦᱟᱸᱜ ᱯᱩᱴᱠᱟᱹ ᱫᱚ ᱵᱟᱹᱱᱩᱜ ᱠᱚᱣᱟ ᱟᱯᱮ ᱥᱮᱱ ᱫᱚ ᱦᱟᱸᱜ ᱮ ᱛᱟᱦᱮ ᱫᱚᱦᱟᱸᱜ ᱜᱚᱱᱚᱝ ᱦᱚᱸ ᱡᱟᱹᱥᱛᱤ ᱜᱮᱠᱚ ᱦᱟᱛᱟᱣᱟ
ᱦᱳᱭ ᱦᱳᱭ ᱪᱟᱞᱟᱜ ᱦᱩᱭᱩᱜᱼᱟ, ᱟᱞᱮ ᱥᱮᱱ ᱫᱚ ᱚᱱᱠᱟ ᱯᱩᱴᱟᱹ ᱠᱚᱫᱚ ᱢᱮᱜ ᱢᱮᱱᱟᱜ ᱠᱚᱣᱟ ᱚᱱᱠᱟ ᱟᱹᱰᱤ ᱤᱭᱟᱹ ᱫᱚ ᱵᱟᱝ ᱢᱤᱫ ᱢᱤᱫᱴᱟᱝ ᱵᱟᱨᱭᱟ ᱧᱮᱞᱚᱜ ᱟᱠᱚ ᱟᱹᱰᱤ ᱚᱱᱠᱟ ᱫᱟᱹᱨᱭᱟᱹ ᱫᱚ ᱵᱟᱠᱚ ᱧᱮᱞᱚᱜᱼᱟ
ᱦᱳᱭ ᱦᱳᱭ ᱟᱫᱚ
ᱪᱟᱞ ᱪᱟᱞᱟᱜ ᱦᱩᱭᱩᱜ-ᱟ ᱟᱯᱮ ᱥᱮᱱ ᱜᱮ ᱟ. ᱜᱩ
ᱦᱳᱭ ᱦᱳᱭ ᱟᱞᱮᱮᱥᱮᱱ ᱫᱚ ᱟᱹᱰᱤ ᱦᱚᱭ ᱦᱚᱭ ᱦᱚᱭ ᱟᱞᱮ ᱥᱮᱱ ᱟᱰᱤ, ᱡᱟᱹᱥᱛᱤ ᱜᱮ ᱢᱮᱱᱟᱜ ᱠᱚᱣᱟ ᱟᱨ ᱛᱟᱯᱚᱨᱮ ᱦᱜ ᱱᱤᱛᱚᱜ ᱵᱤᱨ ᱵᱩᱨᱩ ᱨᱮ ᱦᱟᱸᱜ ᱟᱹᱰᱤ ᱫᱟᱢᱟᱱ ᱫᱟᱢᱟᱱ ᱡᱚ ᱵᱤᱞᱤ ᱠᱚᱦᱟᱸᱜ ᱵᱤᱞᱤᱜ ᱠᱟᱱᱟ ᱱᱤᱛᱚᱜ,
ᱦᱳᱭ ᱦᱳᱭ
ᱦᱮᱸ ᱛᱨᱮᱞ ᱛᱟᱨᱚᱫ ᱯᱟᱱᱴᱷᱟᱲ ᱩᱞ ᱠᱚᱦᱚᱸ ᱢᱮᱱᱟᱜ ᱜᱮᱭᱟ ᱠᱷᱤᱡᱩᱨ ᱠᱚ ᱢᱮᱱᱟᱜ ᱟᱠᱟᱫᱟ ᱦᱮᱸ
ᱦᱳᱭ ᱦᱳᱭ
ᱢᱮᱨᱟᱞ ᱢᱮᱨᱞᱮᱡ ᱱᱤᱛᱚᱜ ᱫᱚᱢᱮ ᱵᱮᱞᱮᱜ ᱠᱟᱱᱟ
ᱟᱪᱪᱷᱟ ᱟᱪᱪᱷᱟ
ᱛᱟᱦᱞᱮ ᱠᱷᱟᱱ ᱫᱚ ᱡᱚᱢ ᱨᱮᱱ ᱦᱚᱲ ᱫᱚ ᱦᱟᱜ ᱵᱟᱹᱱᱩᱜ ᱠᱚᱣᱟ ᱦᱮᱸ ᱚᱱᱟᱥ ᱧᱩᱨ ᱜᱤᱰᱤᱜ ᱠᱟᱱᱟ ᱱᱤᱛᱚᱜ ᱛᱚ ᱦᱟᱸᱜ ᱫᱟᱜ ᱠᱟᱫᱟᱭ ᱛᱚ ᱟᱨᱚ ᱦ ᱫᱟᱜ ᱧᱟᱢ ᱠᱟᱛᱮᱜ ᱟᱹᱰᱤ ᱡᱟᱹᱥᱛᱤ ᱵᱤᱞᱤ ᱜᱚᱫᱚᱜ ᱠᱟᱱᱟ ᱛᱟᱨ ᱯᱚᱨᱮ ᱱᱚᱶᱟ ᱦᱳᱭ ᱦᱳᱭ ᱦᱮ
ᱟᱨ ᱚᱱᱠᱟ ᱛᱟᱦᱚᱞᱮ ᱟᱨ ᱪᱮᱫ ᱡᱚ ᱠᱚ ᱢᱮᱱᱟᱜᱼᱟ ᱟᱯ ᱥᱮᱱ ᱫᱚ?
ᱜᱚᱝᱠᱮ ᱦᱟᱸᱜ ᱱᱤᱛᱚᱜ ᱫᱚ ᱦᱚᱜᱼᱚᱭ ᱚᱱᱟ ᱛᱤᱨᱤᱞ ᱛᱟᱨᱚᱵ ᱚᱱᱟ ᱚᱱᱟ ᱠᱚᱜᱮ ᱢᱮᱱᱟᱜ ᱠᱟᱫᱟ ᱦᱟᱸᱜ ᱤᱭᱟᱹ ᱠᱟᱱᱴᱷᱟᱲ ᱩᱞ ᱵᱤᱞᱤ ᱠᱚ ᱦᱮᱸ ᱟᱫᱚ ᱦᱟᱸᱜ ᱟᱨ ᱠᱤᱪᱷᱩ ᱫᱤᱱ ᱯᱚᱨᱮ ᱫᱚ ᱦᱟᱸᱜ ᱡᱚᱜ ᱦᱟᱸᱜ ᱟᱫᱚ ᱮᱫ
ᱩ ᱚᱱᱟ ᱠᱚᱫᱚ ᱦᱟᱸᱜ ᱵᱟᱦᱟ ᱟᱹᱣᱨᱤ ᱮᱛᱚᱦᱚᱵᱚᱜᱼᱟ ᱦᱮᱸ
ᱦᱳᱭ ᱦᱳᱭ
ᱚᱱᱟ ᱠᱚ ᱮᱛᱚᱦᱚᱵ ᱞᱮᱱᱠᱷᱟᱱ ᱜᱮ ᱦᱟᱸᱜ ᱡᱚᱜᱼᱟ ᱦᱮᱸ ᱟᱨ ᱱᱤᱛᱚᱜ ᱫᱚ ᱦᱟᱸᱜ ᱵᱟᱹᱨᱩ ᱜᱚᱝᱠᱮ ᱵᱟᱹᱨᱩ ᱵᱟᱹᱨᱩ ᱵᱤᱞᱤ ᱦᱟᱸᱜ ᱟᱹᱰᱤ ᱡᱟᱹᱥᱛᱤ ᱜᱮ ᱦᱩᱭ ᱠᱟᱱᱟ
ᱟᱪᱪᱷᱟ ᱟᱪᱪᱷᱟ
ᱟᱹᱰᱤ ᱱᱟᱯᱟᱭ ᱟᱹᱰᱤ ᱱᱟᱯᱟᱭ ᱜᱚᱢᱠᱮ
ᱦᱳᱭ ᱦᱳᱭ ᱟᱨ ᱛᱟᱦᱚᱞᱮ ᱜᱚᱝᱠᱮ ᱱᱤᱛᱚᱜ ᱫᱚ ᱟᱢᱫᱚ ᱪᱮᱫ ᱠᱚᱢ ᱪᱤᱠᱟ ᱵᱟᱲᱟᱭ ᱮᱫᱟ ᱚᱱᱠᱟ ᱡᱟᱦᱟᱸ ᱱᱟᱜ ᱠᱟᱹᱢᱤ ᱠᱚ
ᱱᱤᱛᱚᱜ ᱫᱚ ᱚᱱᱠᱟ ᱠᱟᱹᱢᱤ ᱠᱚᱫᱚ ᱵᱟᱹᱱᱩᱜᱼᱟ ᱱᱚᱜᱼᱚᱭ ᱪᱟᱥ ᱠᱟᱹᱢᱤ ᱫᱤᱱ ᱛᱚ ᱪᱟᱥ ᱠᱟᱹᱢᱤ ᱜᱮ ᱚᱱᱟ ᱥᱟᱶᱛᱮ ᱦᱚᱜ ᱚᱭ ᱦᱟᱠᱩ ᱠᱩ ᱠᱚ ᱩᱰᱩᱠᱚᱜ ᱠᱟᱱᱟ ᱦᱟᱠᱩ ᱠᱚ ᱥᱟᱵ ᱵᱟᱲᱟ ᱠᱚ ᱦᱩᱭᱩᱜ ᱠᱟᱱᱟ
ᱟᱪᱪᱷᱟ ᱟᱪᱪᱷᱟ ᱦᱳᱭ ᱦᱳᱭ
ᱟᱨ ᱱᱤᱭᱟᱹ ᱫᱟᱜ ᱡᱟᱯᱩᱫ ᱨᱮᱢᱟ ᱮᱴᱟᱜ ᱚᱱᱠᱟ ᱵᱟᱦᱨᱮ ᱠᱟᱹᱢᱤ ᱠᱚᱢᱟ ᱵᱟᱝ ᱜᱟᱱᱚᱜ ᱠᱟᱱᱟ
ᱦᱳᱭ ᱦᱳᱭ ᱫᱟᱜ ᱡᱟᱯᱩᱫ ᱛᱚ ᱚᱱᱟᱜᱮ ᱜᱚᱢᱠᱮ ᱤᱧ ᱢᱟ ᱦᱟᱸᱜ ᱚᱲᱟᱜ ᱨᱮ ᱟᱹᱰᱤᱜᱟᱱ ᱡᱤᱵᱽ ᱡᱤᱭᱟᱹᱞᱤᱧ ᱟᱹᱥᱩᱞ ᱟᱠᱟᱫ ᱠᱚ ᱥᱩᱠᱨᱤ ᱠᱚ ᱥᱩᱠᱨᱤ ᱥᱩᱠᱞᱤ ᱠᱚ ᱢᱮᱱᱟᱜ ᱠᱚᱛᱤᱧᱟ ᱥᱤᱢ ᱠᱚ ᱢᱮᱱᱟᱜ ᱠᱚᱛᱤᱧᱟ ᱦᱮᱸ ᱟᱫᱚ ᱦᱟᱸᱜ ᱥᱩᱠᱨᱤ ᱦᱟᱸᱜ ᱟᱹᱰᱤ ᱜᱟᱱ ᱩᱛᱟᱹᱨ ᱜᱮ ᱢᱮᱱᱟᱜ ᱠᱚᱛᱤᱧᱟ ᱯᱚᱸᱪᱤᱥ ᱛᱤᱨᱤᱥᱴᱤ ᱢᱮᱱᱟᱜ ᱠᱟᱜ ᱠᱚᱣᱟ ᱚᱲᱟᱜ ᱨᱮᱜᱮ ᱦᱟᱸᱜ ᱛᱟᱦᱚᱞᱮ ᱩᱱᱠᱩ ᱜᱮ ᱦᱟᱸᱜ ᱜᱩᱯᱤ ᱵᱟᱲᱟ ᱦᱩᱭᱩᱜ ᱠᱟᱱᱟ ᱟᱫᱚ ᱚᱱᱠᱟ ᱫᱟᱜ ᱡᱟᱹᱯᱩᱫ ᱨᱮ ᱚᱠᱟ ᱥᱮᱡ ᱡᱮᱢ ᱤᱫᱤ ᱠᱚᱣᱟ ᱦᱮᱸ ᱵᱟᱹᱭᱦᱟᱹᱲ ᱢᱟ ᱢᱮᱱᱟᱜ ᱠᱟᱜ ᱟᱫᱚ ᱵᱟᱹᱭᱦᱟᱹᱲ ᱨᱮᱫᱚ ᱦᱟᱸᱜ ᱱᱚᱝᱠᱟ ᱦᱩᱭ ᱠᱟᱱᱟ ᱪᱟᱨᱟ ᱠᱚ ᱦᱟᱸᱜ ᱢᱮᱱᱟᱜ ᱛᱟᱠᱚᱣᱟ ᱦᱚᱲᱟᱜ ᱛᱚᱞᱟ ᱠᱚ ᱦᱮᱸ ᱟᱨ ᱩᱱᱠᱩ ᱩᱱ ᱦᱟᱸᱜ ᱫᱟᱜ ᱡᱟᱹᱯᱩᱫ ᱠᱚ ᱧᱟᱢ ᱞᱮᱠᱷᱟᱱ ᱟᱹᱰᱤ ᱨᱟᱹᱥᱠᱟᱹ ᱩᱱᱠᱩ ᱫᱚ ᱦᱟᱸᱜ ᱵᱟᱠᱚ ᱵᱟᱛᱟᱣᱟ ᱦᱟᱸᱜ ᱚᱱᱟ ᱦᱟᱸᱜ ᱡᱟᱦᱟᱸ ᱠᱚᱨᱮ ᱠᱚ ᱛᱚᱞᱟᱣ ᱠᱟᱜᱼᱟ ᱚᱱᱟ ᱠᱚᱨᱮ ᱠᱚ ᱥᱤ ᱞᱚᱥᱚᱫ ᱠᱟᱛᱟ ᱠᱚᱣᱟ ᱦᱟᱸᱜ
ᱮᱠᱟᱞ ᱮᱠᱟᱞ ᱮᱠᱟᱞ
ᱟᱨ ᱛᱟᱦᱚᱸᱞᱮ ᱜᱚᱝᱠᱮ ᱚᱱᱠᱟ ᱡᱚᱢ ᱠᱚᱫᱚ ᱪᱮᱫ ᱠᱚᱢ ᱮᱢᱟ ᱠᱚ ᱠᱟᱱᱟ
ᱦᱚᱭ ᱜᱚᱝᱠᱮ ᱦᱟᱸᱜ ᱱᱩᱠᱩ ᱞᱟᱹᱜᱤᱫ ᱫᱚ ᱦᱟᱸᱜ ᱡᱚᱢᱟᱜ ᱫᱚ ᱱᱚᱣᱟ ᱫᱟᱠᱟ ᱦᱮᱸ ᱫᱟᱠᱟ ᱛᱟᱦᱮᱱ ᱠᱟᱱᱟ ᱟᱨ ᱚᱱᱟ ᱥᱟᱶᱛᱮ ᱞᱩᱵᱩᱜ ᱡᱟᱦᱟᱸ ᱟᱵᱚᱣᱟᱜ ᱦᱳᱲᱳ ᱞᱳᱵᱳᱜ ᱛᱟᱦᱮᱱ ᱠᱟᱱ ᱦᱮᱸ ᱚᱱᱟ ᱜᱮ ᱦᱟᱸᱜ ᱮᱢ ᱦᱩᱭᱩᱜ ᱠᱟᱱᱟ ᱢᱮᱥᱟ ᱠᱟᱛᱮ
ᱟᱪᱪᱷᱟ ᱟᱪᱪᱷᱟ
ᱜᱷᱟᱱᱮ ᱜᱷᱟᱱᱮ ᱫᱚ ᱦᱟᱸᱜ ᱜᱷᱟᱴᱟ ᱟᱠᱚ ᱦᱩᱭᱩᱜ ᱠᱟᱱᱟ
ᱦᱳᱭ ᱦᱳᱭ
ᱦᱩᱸ ᱱᱤᱭᱟᱹ ᱜᱷᱟᱹᱲᱤᱡ ᱫᱚ ᱦᱟᱸᱜ ᱱᱤᱭᱟᱹᱜ ᱜᱮ ᱟᱨ ᱚᱱᱟ ᱠᱟᱹᱴᱤᱡ ᱵᱟᱹᱭᱦᱟᱹᱲ ᱥᱮᱱ ᱤᱫᱤ ᱠᱚ ᱦᱩᱭᱩᱜᱼᱟ ᱡᱚ ᱡᱚ ᱵᱤᱞᱤ ᱡᱚᱢ ᱵᱟᱲᱟᱭᱟ ᱜᱷᱟᱥ ᱚᱱᱟ ᱛᱟᱯᱚᱨᱮ ᱚᱱᱟ ᱩᱴᱟᱹ ᱵᱟᱲᱟᱭ ᱭᱟᱠᱚ ᱜᱷᱟᱥ ᱱᱟᱜ ᱨᱮᱦᱮᱫ ᱢᱚᱴᱟ ᱢᱚᱴᱟ ᱦᱳᱭ ᱚᱱᱟ ᱞᱟᱛᱟᱨ ᱨᱮ ᱢᱮᱱᱟᱜᱼᱟ ᱛᱚ ᱚᱱᱟ ᱠᱚ ᱡᱚᱢᱟ ᱚᱱᱟ ᱠᱚ ᱦᱟᱰᱟᱵ ᱵᱟᱲᱟᱭᱟ ᱜᱟᱪᱷᱚ ᱠᱚ
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱜᱚᱝᱠᱮ ᱚᱱᱟ ᱥᱟᱶᱛᱮ ᱟᱨ ᱪᱤᱞᱤ ᱡᱤᱭᱟᱹᱞᱤ ᱠᱚᱢ ᱫᱚᱦᱚᱸ ᱟᱠᱟᱫ ᱠᱚᱣᱟ
ᱦᱚᱸ ᱟᱨ ᱚᱱᱟ ᱥᱟᱶᱛᱮ ᱥᱤᱢ ᱢᱮᱱᱟᱜ ᱠᱚᱣᱟ ᱥᱤᱢ ᱢᱮᱱᱟᱜ ᱠᱚᱣᱟ ᱢᱮᱨᱚᱢ ᱢᱮᱱᱟᱜ ᱟᱠᱟᱫ ᱠᱚᱣᱟ ᱥᱤᱢ ᱫᱚ ᱦᱟᱸᱜ ᱜᱚᱝᱠᱮ ᱩᱱᱠᱩ ᱞᱟᱹᱴᱩ ᱞᱟᱹᱴᱩ ᱥᱤᱢ ᱫᱚᱦᱚᱸ ᱦᱩᱭ ᱠᱟᱱᱟ ᱡᱟᱦᱟᱸᱭ ᱯᱩᱴᱠᱤ ᱥᱤᱢ ᱠᱚ ᱢᱮᱛᱟ ᱠᱚ ᱠᱟᱱᱟ ᱢᱤᱨᱩ ᱴᱷᱚᱱᱴᱟ ᱞᱮᱠᱟ ᱩᱱᱠᱩ ᱫᱚ ᱦᱟᱸᱜ ᱢᱟᱨᱟᱜ ᱞᱮᱠᱟ ᱢᱟᱨᱟᱝ ᱢᱟᱨᱟᱝ ᱠᱚ ᱦᱟᱨᱟᱜᱼᱟ
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ
ᱦᱳᱭ ᱟᱫᱚ ᱩᱱᱠᱩ ᱫᱚ ᱦᱟᱸᱜ ᱟᱠᱷᱨᱤᱧ ᱵᱟᱲᱟ ᱦᱩᱭᱩᱜ ᱜᱮᱭᱟ ᱛᱚ ᱠᱤᱨᱤᱧ ᱟᱠᱷᱨᱤᱧ ᱞᱟᱹᱜᱤᱫ ᱜᱤᱧ ᱫᱚᱦᱚ ᱟᱠᱟᱫ ᱠᱚᱣᱟ ᱟᱫᱚ ᱩᱱᱠᱩ ᱥᱤᱢ
ᱥᱤᱢ ᱟᱜ ᱫᱚ ᱞᱟᱹᱭᱟᱠᱚ ᱜᱚᱱᱚᱝ ᱠᱚᱦᱚᱸ ᱱᱟᱥᱮᱱᱟᱜ ᱵᱮᱥᱤ ᱫᱷᱟᱨᱟ ᱧᱟᱢ
ᱦᱳᱭ ᱦᱳᱭ ᱦᱳᱭ ᱵᱤᱥᱤ ᱢᱟᱱᱮ ᱟᱹᱰᱤ ᱵᱮᱥᱤ ᱧᱚᱜ ᱰᱷᱮᱨ ᱜᱮ ᱧᱟᱢᱚᱜ ᱠᱟᱫᱟ ᱜᱳᱢᱠᱮᱼᱼ ᱩᱱᱠᱩᱣᱟᱜ ᱜᱚᱱᱚᱝ ᱫᱚ ᱢᱟᱱᱮ ᱦᱚᱯᱚᱱ ᱡᱩᱫᱤᱢ ᱦᱟᱛᱟᱣ ᱠᱚᱣᱟ ᱜᱚᱝᱠᱮ ᱡᱟᱦᱟᱸᱭ ᱠᱷᱟᱹᱭᱟᱹᱛ ᱠᱚ ᱵᱩᱥᱟᱹᱜ ᱠᱟᱱᱟ ᱵᱩᱥᱟᱹᱜ ᱠᱷᱚᱱ ᱜᱮ ᱩᱱᱠᱩ ᱵᱟᱨ ᱦᱟᱡᱟᱨ ᱴᱟᱠᱟᱼᱼ ᱥᱮᱫ ᱠᱚ ᱫᱟᱢᱚᱜᱼᱟ ᱦᱳᱭ ᱟᱨ ᱦᱳᱭ ᱢᱟᱨᱟᱝ ᱠᱚᱦᱚᱸ ᱡᱟᱦᱟᱸᱭ ᱪᱟᱨ ᱯᱟᱸᱪ ᱠᱤᱞᱳ ᱠᱚ ᱦᱩᱭᱩᱜᱼᱟ ᱩᱱᱠᱩ ᱢᱟ ᱟᱴ ᱦᱟᱡᱟᱨ ᱫᱚᱥ ᱦᱟᱡᱟᱨ ᱴᱟᱠᱟ ᱦᱟᱹᱵᱤᱡ ᱠᱚ ᱫᱟᱢᱚᱜᱼᱟ ᱜᱚᱢᱠᱮ
ᱟᱪᱪᱷᱟ ᱟᱪᱪᱷᱟ ᱛᱟᱦᱞᱮ ᱜᱚᱝᱠᱮ ᱚᱱᱟ ᱠᱷᱚᱱ ᱜᱮ ᱟᱵᱮᱱ ᱫᱚ ᱱᱤᱛᱚᱜ ᱚᱠᱛᱚ ᱨᱮᱫᱚ ᱵᱷᱟᱜᱮ ᱜᱮ ᱫᱤᱱ ᱠᱩ ᱪᱟᱞᱟᱜ ᱞᱮᱠᱟ ᱫᱚ ᱦᱳᱭᱳᱜ ᱠᱟᱱ ᱜᱮᱭᱟ
ᱦᱳᱭ ᱦᱳᱭ ᱦᱳᱭ ᱛᱚᱵᱮ ᱜᱚᱢᱠᱮ ᱚᱱᱟ ᱡᱚᱠᱷᱚᱱ ᱦᱟᱸᱜ ᱚᱱᱟ ᱮ ᱪᱟᱹᱛ ᱵᱚᱸᱜᱟ ᱵᱟᱹᱭᱥᱟᱹᱠᱷ ᱵᱚᱸᱜᱟ ᱡᱚᱥᱴᱤ ᱵᱚᱸᱜᱟ ᱟᱨ ᱱᱚᱛᱮ ᱯᱩᱥ ᱠᱚ ᱮᱦᱚᱵ ᱠᱟᱛᱮᱜ ᱯᱩᱥ ᱵᱚᱸᱜᱟ ᱦᱚᱸ ᱩᱱ ᱚᱠᱛᱚ ᱫᱚ ᱦᱟᱸᱜ ᱟᱹᱰᱤ ᱡᱟᱹᱥᱛᱤ ᱜᱮᱠᱚ ᱠᱤᱨᱤᱧ ᱟᱹᱠᱷᱨᱤᱧᱚᱜᱼᱟ ᱦᱮᱸ ᱛᱚᱠᱷᱚᱱ ᱫᱚ ᱥᱟᱺᱰᱤ ᱛᱟᱯᱟᱢ ᱠᱚ ᱦᱩᱭᱩᱜ ᱜᱮᱭᱟ ᱛᱚ
ᱦᱳᱭ ᱦᱳᱭ
ᱠᱷᱚᱱ ᱫᱚ ᱟᱹᱰᱤ ᱡᱟᱹᱥᱛᱤ ᱦᱚᱲ ᱠᱚ ᱦᱤᱡᱩᱜᱼᱟ ᱛᱚᱠᱷᱚᱱ ᱫᱚ ᱦᱮᱸ ᱱᱚᱜ ᱱᱚᱣᱟ ᱢᱟᱜᱽ ᱵᱚᱸᱜᱟ ᱫᱚ ᱮᱠᱟᱞ ᱜᱮ ᱟᱹᱰᱤ ᱥᱟᱹᱨᱫᱤ ᱟᱹᱰᱤ ᱥᱟᱹᱨᱫᱤ ᱠᱚ ᱦᱤᱡᱩᱜᱼᱟ
ᱜᱚᱝᱠᱮ ᱟᱯᱮ ᱥᱮᱱ ᱫᱚ ᱩᱱᱠᱩ ᱛᱩᱭᱩ ᱠᱚᱫᱚ ᱵᱟᱹᱱᱩᱜ ᱠᱚᱣᱟ
ᱦᱳᱭ ᱜᱚᱝᱠᱮ ᱛᱩᱭᱩ ᱦᱚᱸ ᱢᱮᱱᱟᱜ ᱠᱟᱜ ᱠᱚᱣᱟ ᱛᱩᱭᱩ ᱠᱷᱤᱠᱲᱤ ᱡᱚᱛᱚ ᱜᱮ ᱢᱮᱱᱟᱜ ᱠᱚᱣᱟ ᱟᱫᱚ ᱩᱱᱠᱩ ᱦᱚᱸ ᱮᱢᱚᱱ ᱫᱩᱨᱚᱛ ᱛᱤᱠᱚ ᱠᱟᱹᱢᱤᱭᱟ ᱜᱷᱟᱱᱮ ᱜᱷᱟᱱᱮ ᱠᱚ ᱦᱤᱡᱩᱜᱼᱟ ᱮᱢᱚᱱ ᱠᱚ ᱥᱟᱵ ᱤᱫᱤ ᱠᱚᱣᱟ ᱥᱮ ᱟᱫᱚ ᱦᱟᱸᱜ ᱩᱱᱠᱩ ᱫᱚ ᱥᱟᱨᱟ ᱜᱷᱟᱹᱲᱤᱡ ᱦᱟᱸᱜ ᱧᱮᱞ ᱫᱚ ᱵᱟᱝ ᱦᱩᱭᱩᱜ ᱠᱟᱱᱟ ᱦᱮᱸ ᱧᱤᱫᱟᱹ ᱧᱤᱫᱟᱹ ᱠᱚ ᱦᱤᱡᱩᱜᱼᱟ ᱥᱤᱢ ᱠᱚᱠᱚ ᱥᱟᱵ ᱤᱫᱤ ᱠᱚᱣᱟ
ᱦᱮ
ᱦᱳᱭ ᱟᱨ ᱢᱮᱨᱚᱢ ᱦᱚᱸ ᱢᱮᱱᱟᱜ ᱠᱟᱫ ᱠᱚᱣᱟ ᱩᱱᱠᱩ ᱦᱟᱰᱜᱟᱨ ᱦᱚᱸ ᱢᱮᱱᱟᱜ ᱠᱚᱣᱟ ᱟᱞᱮ ᱫᱚ ᱵᱩᱨᱩ ᱫᱤᱥᱚᱢ ᱦᱚᱲ ᱛᱚ ᱜᱚᱢᱠᱮ
ᱦᱳᱭ ᱦᱳᱭ ᱦᱳᱭ
ᱦᱟᱰᱜᱟᱨ ᱦᱚᱸ ᱛᱤᱱ ᱠᱚᱨᱮ ᱠᱚ ᱦᱮᱡ ᱮᱱ ᱜᱮ ᱮᱠᱫᱚᱢ ᱵᱟᱱᱟ ᱦᱩᱲᱩ ᱵᱚᱥᱛᱟ ᱞᱮᱠᱟ ᱥᱟᱵ ᱠᱟᱛᱮᱫ ᱠᱚ ᱜᱩᱜᱩ ᱤᱫᱤ ᱠᱚᱣᱟ ᱢᱮᱨᱚᱢ ᱠᱚ
ᱟᱪᱪᱷᱟ ᱟᱪᱪᱷᱟ ᱛᱟᱦᱚᱞᱮ ᱟᱹᱰᱤ ᱤᱭᱟᱹ ᱠᱟᱛᱮᱜ ᱫᱚᱦᱚ ᱠᱚ ᱦᱩᱭᱩᱜᱼᱟ ᱡᱷᱚᱛᱚ ᱜᱮ
ᱦᱳᱭ ᱦᱳᱭ ᱟᱹᱰᱤ ᱢᱮᱫ ᱥᱟᱢᱟᱝ ᱨᱮ ᱥᱚᱵᱽ ᱥᱚᱢᱚᱭ ᱧᱮᱞ ᱠᱚ ᱦᱩᱭᱩᱜᱼᱟ ᱦᱮᱸ
ᱟᱫᱚ ᱜᱚᱢᱠᱮ ᱦᱟᱰᱜᱟᱨ ᱫᱚ ᱡᱩᱫᱤ ᱦᱚ ᱚᱲᱟᱜ ᱫᱚ ᱦᱟᱸᱜ ᱵᱚᱞᱚᱜ ᱜᱮᱭᱟ ᱢᱟᱡᱷᱮ ᱢᱚᱫᱽᱫᱷᱮ ᱟᱫᱚ ᱦᱟᱸᱜ ᱱᱤᱛᱚᱜ ᱫᱚ ᱚᱱᱠᱟ ᱞᱮᱠᱟ ᱫᱚ ᱥᱤᱞᱯᱤᱧ ᱠᱚ ᱞᱟᱜᱟᱣ ᱦᱩᱭ ᱠᱟᱱᱟ ᱦᱮᱸ ᱵᱟᱝ ᱵᱚᱞᱚ ᱫᱟᱲᱮᱭᱟᱜᱼᱟ ᱢᱮᱨᱚᱢ ᱴᱷᱮᱱ ᱫᱚ᱾ ᱟᱫᱚ ᱥᱤᱢ ᱫᱚ ᱦᱟᱸᱜ ᱜᱚᱝᱠᱮ? ᱡᱚᱛᱚ ᱫᱚᱦᱟᱸᱜ ᱚᱲᱟᱜ ᱫᱚ ᱵᱟᱠᱚ ᱛᱟᱦᱮᱸᱱᱟ᱾ ᱛᱚ ᱟᱫᱚᱢ ᱠᱚᱫᱚᱢ ᱫᱟᱨᱮ ᱠᱚᱨᱮ ᱠᱚ ᱛᱟᱦᱮᱱ ᱜᱮᱭᱟ᱾ ᱪᱮᱛᱟᱱ ᱠᱚᱨᱮ ᱥᱟᱹᱲᱤᱢ ᱠᱚᱨᱮ ᱠᱚ ᱛᱟᱦᱮᱸᱱ ᱜᱮᱭᱟ᱾ ᱦᱮᱸ ᱛᱟᱦᱚᱞᱮ ᱛᱩᱭᱩᱣᱟᱜ ᱢᱟ ᱟᱹᱰᱤ ᱜᱟᱱ ᱵᱩᱨᱫᱷᱤ ᱛᱟᱠᱚ᱾ ᱟᱹᱰᱤ ᱫᱟᱥᱮ ᱦᱟᱛᱟᱝ ᱡᱤᱭᱟᱹᱞᱤ ᱠᱟᱱᱟ ᱠᱚᱛᱚ
ᱮᱜᱟᱨ
ᱦᱩᱸ ᱛᱟᱦᱚᱞᱮ ᱩᱱᱠᱩ ᱫᱚ ᱦᱟᱸᱜ ᱥᱮᱫ ᱛᱮᱠᱚ ᱦᱮᱡ ᱠᱟᱛᱮ ᱠᱚ ᱥᱟᱵ ᱤᱫᱤ ᱠᱚ
ᱦᱳᱭ ᱦᱳᱭ
ᱟᱫᱚ ᱚᱱᱟ ᱦᱚᱛᱮᱡ ᱛᱮ ᱟᱹᱰᱤ ᱦᱟᱸᱜ ᱤᱭᱟᱹ ᱨᱮ ᱢᱮᱱᱟᱜ ᱟᱠᱟᱫ ᱞᱤᱧᱟᱹ ᱮᱴᱠᱮᱴᱚᱬᱮ ᱨᱮ ᱩᱱᱠᱩ ᱪᱤᱠᱟᱛᱮᱞᱤᱧ ᱧᱮ ᱞᱟᱜᱟ ᱠᱚᱣᱟ
ᱟᱪᱪᱷᱟ ᱟᱪᱪᱷᱟ ᱩᱱᱠᱩ ᱚᱱᱠᱟᱜᱮ ᱧᱮᱞ ᱵᱮᱱ ᱜᱚᱝᱠᱮ ᱱᱟᱥᱮᱱᱟᱜ ᱩᱱᱠᱩ ᱴᱷᱮᱱ ᱠᱷᱚᱱ ᱵᱟᱝ ᱵᱟᱧᱪᱟᱣ ᱠᱟᱛᱮ ᱵᱟᱝ ᱫᱚᱦᱚ ᱞᱮᱠᱚ ᱠᱷᱟᱱ ᱫᱚ ᱩᱱᱠᱩ ᱜᱮᱛᱚ ᱤᱫᱤ ᱠᱚᱣᱟ ᱠᱚ ᱟᱰᱤ ᱜᱟᱱ
ᱦᱳᱭ ᱦᱳᱭ ᱱᱤᱛᱚᱜ ᱢᱟ ᱦᱚᱜᱼᱚᱭ ᱫᱟᱜ ᱡᱟᱹᱯᱩᱫ ᱮ ᱦᱮᱸ ᱛᱟᱦᱚᱞᱮ ᱠᱷᱟᱱ ᱢᱟ ᱱᱤᱛᱚᱜ ᱢᱟ ᱟᱨᱚ ᱦᱟᱸᱜ ᱥᱤᱢ ᱠᱚᱢᱟᱠᱚ ᱞᱚᱦᱚᱫ ᱠᱚᱜ᱾ ᱦᱮᱸ ᱚᱱᱠᱟ ᱞᱮᱠᱟ ᱫᱟᱹᱲ ᱠᱚ ᱵᱟᱠᱚ ᱵᱟᱝ ᱠᱚ ᱫᱟᱲᱮᱭᱟᱜᱼᱟ ᱱᱤᱛᱚᱜ ᱢᱟ ᱟᱸᱜ ᱟᱫᱚ ᱪᱟᱬ ᱧᱚᱜ ᱠᱚ ᱥᱟᱵ ᱠᱚᱣᱟ ᱟᱫᱚ ᱩᱱᱠᱩ ᱟᱹᱛᱤᱧ ᱠᱚ ᱪᱟᱞᱟᱜ ᱜᱮᱭᱟ ᱠᱚ ᱵᱩᱨᱩ ᱥᱮᱫ᱾
ᱦᱳᱭ ᱦᱳᱭ, ᱟᱞᱮ ᱥᱮᱫ ᱦᱚᱸ ᱧᱮᱞ ᱦᱩᱭ ᱠᱟᱱᱟ ᱡᱮᱢᱚᱱ ᱛᱩᱭᱩ ᱠᱚᱫᱚ ᱱᱤᱛᱚᱜ ᱫᱚ ᱥᱤᱢᱠᱩ ᱫᱟᱜ ᱫᱟᱜ ᱛᱮ ᱡᱟᱦᱟᱸ ᱠᱚᱨᱮ ᱠᱚ ᱩᱢᱩᱞ ᱠᱚᱣᱟ᱾ ᱟᱫᱚ ᱚᱸᱰᱮ ᱠᱷᱚᱱ
ᱦᱳᱭ ᱦᱳᱭ ᱦᱳᱭ ᱱᱤᱛᱚᱜ ᱛᱚ ᱦᱟᱜ ᱱᱚᱝᱠᱟ ᱫᱟᱹᱲ ᱦᱚᱸ ᱵᱟᱠᱚ ᱫᱟᱲᱮᱭᱟᱜᱼᱟ᱾ ᱩᱰᱟᱹᱣ ᱦᱚᱸ ᱵᱟᱠᱚ ᱫᱟᱲᱮᱭᱟᱜᱼᱟ᱾ ᱛᱚ ᱞᱚᱦᱚᱫ ᱪᱟᱵᱟ
ᱦᱳᱭ ᱦᱳᱭ ᱦᱳᱭ,
ᱩᱸᱜᱦᱚᱧ ᱛᱟᱦᱚᱞᱮ ᱩᱱᱠᱩ ᱦᱚᱸ ᱟᱨᱚ ᱵᱷᱟᱞᱤᱜ ᱛᱟᱠᱚᱣᱟ
ᱮᱠᱟᱞ ᱮᱠᱟᱞ
ᱛᱟᱦᱞᱮ ᱜᱚᱝᱠᱮ ᱟᱯᱮ ᱨᱮᱱ ᱫᱚ ᱚᱱᱠᱟ ᱡᱤᱵ ᱡᱤᱭᱟᱹᱞᱤ ᱪᱮᱞᱮ ᱠᱚ ᱢᱮᱱᱟᱜ ᱠᱚᱣᱟ᱾
ᱟᱞᱮᱨᱮᱱ ᱫᱚ ᱚᱱᱠᱟ ᱫᱚ ᱢᱮᱱᱟᱜ ᱠᱚᱣᱟ ᱥᱤᱢ ᱟᱨ ᱜᱮᱰᱮ ᱜᱮ᱾
ᱚ ᱟᱪᱷᱟ ᱟᱪᱷᱟ
ᱦᱳᱭ ᱦᱳᱭ
ᱚ ᱛᱟᱦᱞᱮ ᱜᱮᱰᱮ ᱵᱤᱞᱤ ᱠᱚᱫᱚ ᱦᱟᱸᱜ ᱜᱚᱝᱠᱮ ᱵᱷᱟᱹᱞᱤ ᱜᱮᱛᱚ ᱦᱩᱭᱩᱜ ᱠᱟᱱᱟ᱾
ᱦᱳᱭ ᱦᱳᱭ ᱫᱚ ᱦᱩᱭᱩᱜ ᱠᱟᱱ ᱜᱮᱭᱟ ᱵᱷᱟᱜᱮ ᱜᱮ᱾
ᱟᱪᱪᱷᱟ ᱟᱪᱪᱷᱟ ᱦᱳᱭ ᱱᱟᱯᱟᱭ ᱦᱮᱸ, ᱜᱮᱰᱮ ᱵᱤᱞᱤ ᱨᱮᱱᱟᱜ ᱜᱚᱱᱚᱝ ᱢᱟ ᱦᱟᱜ ᱟᱞᱮ ᱴᱷᱮᱱ ᱢᱟ ᱟ. ᱰᱤ ᱡᱟᱥᱛᱤ ᱠᱚ ᱦᱟᱛᱟᱣᱮᱫ
ᱟᱞᱮ ᱥᱮᱫ ᱦᱚᱸ ᱚᱱᱠᱟᱜᱮ ᱵᱮᱥᱤ ᱧᱚᱜ ᱜᱮᱭᱟ ᱜᱮᱰᱮ ᱵᱤᱞᱤ ᱫᱚ᱾
ᱦᱮᱸ ᱦᱳᱭ ᱦᱳᱭ,
ᱚᱸᱜᱦᱚᱧᱻ ᱦᱳᱭ ᱛᱟᱦᱚᱞᱮ ᱜᱚᱝᱠᱮ ᱢᱟ ᱛᱟᱦᱚᱞᱮ ᱮ ᱠᱟᱹᱴᱤᱡ ᱦᱩᱛᱩᱢ ᱫᱟᱹᱛᱟ. ᱱᱤ ᱦᱩᱭ ᱞᱮᱱ ᱜᱮ ᱦᱟᱸᱜ᱾ ᱯᱚᱨᱮ ᱟᱨᱚ ᱚᱱᱠᱟ ᱚᱠᱛᱚ ᱞᱟᱝ ᱧᱟᱢ ᱞᱮᱠᱷᱟᱱ ᱟᱨᱚ ᱦᱟᱸᱜ ᱞᱟᱝ ᱨᱚᱯᱚᱲᱟ᱾
ᱴᱷᱤᱠ ᱜᱮᱭᱟ ᱜᱚᱝᱠᱮ ᱢᱟ ᱛᱟᱦᱞᱮ
ᱢᱟ ᱛᱟᱦᱚᱞᱮ ᱜᱚᱝᱠᱮ ᱟᱹᱰᱤ ᱟᱹᱰᱤ ᱟᱭᱢᱟ ᱥᱟᱨᱦᱟᱣ ᱡᱚᱦᱟᱨ ᱜᱮ ᱦᱮᱸ᱾
ᱮᱠᱟᱞ ᱮᱠᱟᱞ ᱮᱠᱟᱞ
ᱦᱳᱭ ᱦᱳᱭ